ᱦᱮᱞᱳ
ᱦᱳᱭ ᱜᱚᱝᱠᱮ, ᱟᱸᱡᱚᱢᱚᱜ ᱠᱟᱱᱟ᱾
ᱦᱳᱭ ᱟᱸᱡᱚᱢᱚᱜ ᱠᱟᱱᱟ ᱜᱚᱢᱠᱮ, ᱟᱵᱮᱱ ᱵᱮᱱ ᱟᱸᱡᱚᱢ ᱧᱟᱢᱫᱟ ᱜᱚᱢᱠᱮ? ᱚ ᱛᱟᱦᱚᱞᱮ ᱜᱚᱝᱠᱮ ᱱᱟᱯᱟᱭ ᱜᱮᱛᱚ?
ᱦᱳᱭ ᱱᱤᱛᱚᱜ ᱞᱮᱠᱟ ᱛᱮᱫᱚ ᱱᱟᱯᱟᱭ ᱜᱮ᱾
ᱟ ᱚᱲᱟᱜ ᱠᱚᱨᱮ?
ᱮᱠᱟᱞ ᱮᱠᱟᱞ ᱱᱤᱛᱚᱜ ᱦᱮᱸ ᱡᱷᱚᱛᱚ ᱜᱮ ᱱᱟᱯᱟᱭ ᱜᱮ ᱢᱮᱱᱟᱜ ᱠᱚᱣᱟ᱾ ᱟᱵᱤᱱ ᱜᱮ ᱚᱠᱟ ᱞᱮᱠᱟ ᱦᱮᱱᱟᱜ ᱵᱤᱱᱟ?
ᱟᱹᱞᱤᱧ ᱦᱚᱸ ᱮᱠᱷᱚᱱ ᱫᱚ ᱱᱟᱯᱟᱭ ᱵᱟᱲᱟᱜ ᱜᱮ ᱢᱮᱱᱟᱜ ᱠᱟᱜ ᱞᱤᱧᱟᱹ᱾
ᱟᱪᱪᱷᱟ ᱟᱪᱪᱷᱟ ᱟᱹᱰᱤ ᱱᱟᱯᱟᱭ, ᱱᱟᱯᱟᱭ ᱵᱚᱱ ᱛᱟᱦᱮᱸ ᱞᱮᱱ ᱠᱷᱟᱱ ᱜᱮ ᱱᱟᱯᱟᱭ᱾
ᱵᱟᱵᱚᱱ ᱛᱟᱦᱞᱮ ᱟᱹᱰᱤ ᱜᱮ ᱱᱟᱯᱟᱭ,
ᱮᱠᱟᱞ ᱞᱮ
ᱛᱟᱦᱚᱞᱮ ᱜᱚᱝᱢᱮ ᱫᱟᱜ ᱢᱟᱹᱲᱤ ᱠᱚᱫᱚ ᱵᱮᱱ ᱡᱚᱢ ᱵᱟᱲᱟ ᱠᱮᱜ ᱜᱮᱭᱟ?
ᱦᱳᱭ ᱡᱚᱢ ᱠᱚᱫᱚ ᱦᱩᱭ ᱠᱟᱱᱟ, ᱦᱚᱜ-ᱚᱭ ᱡᱚᱢ ᱠᱟᱛᱮᱜ ᱱᱚᱜ-ᱚᱭ ᱠᱩᱞᱦᱤ ᱥᱮᱫ ᱨᱮ ᱫᱩᱲᱩᱵ ᱦᱩᱭ ᱠᱟᱱᱟ᱾
ᱚ ᱟᱪᱪᱷᱟ ᱟᱪᱪᱷᱟ ᱟᱪᱪᱷᱟ ᱱᱟᱯᱟᱭ ᱱᱟᱯᱟᱭ ᱟᱹᱰᱤ ᱱᱟᱯᱟᱭ,
ᱛᱟᱦᱚᱞᱮ ᱜᱚᱝᱠᱮ ᱟᱵᱮᱱ ᱫᱚ ᱪᱮᱫ ᱵᱮᱱ ᱪᱤᱠᱟᱹᱭᱮᱜᱼᱟ ᱱᱤᱛᱳᱜ ᱫᱚ?
ᱟᱹᱞᱤᱧ ᱦᱚᱸ ᱭ ᱫᱟᱜ ᱢᱟᱹᱲᱤ ᱡᱚᱢ ᱵᱟᱲᱟ ᱠᱟᱛᱮᱜ ᱜᱮ ᱟᱹᱞᱤᱧ ᱦᱚᱞᱤᱧ ᱫᱩᱲᱩᱵ ᱵᱟᱲᱟᱣ ᱠᱟᱱᱟ᱾
ᱟᱪᱪᱷᱟ ᱟᱪᱪᱷᱟ ᱫᱟᱜ ᱡᱟᱹᱲᱤ ᱫᱚ ᱛᱟᱦᱚᱞᱮ ᱟᱯᱮ ᱥᱮᱱ ᱫᱚ ᱚᱠᱟᱞᱮ ᱞᱮᱠᱟ?
ᱟᱞᱮ ᱥᱮᱱ ᱫᱚ ᱟᱹᱰᱤ ᱠᱚᱢ ᱜᱮᱭᱟ ᱜᱚᱝᱠᱮ᱾ ᱫᱟᱜ ᱜᱮ ᱵᱟᱭ ᱡᱟᱹᱲᱤᱭᱮᱫᱟ ᱨᱤᱢᱤᱞ ᱫᱚᱭ ᱨᱤᱢᱤᱞᱮᱫ ᱜᱮᱭᱟ ᱡᱟᱹᱲᱤ ᱡᱟᱹᱲᱤ ᱫᱚ ᱵᱟᱭ ᱡᱟᱹᱲᱤᱭᱟᱞᱮ ᱠᱟᱱᱟ,
ᱟᱪᱪᱷᱟ
ᱦᱳᱭ ᱛᱟᱦᱚᱞᱮ ᱜᱚᱝᱠᱮ ᱟᱞᱟᱝ ᱫᱚ ᱪᱮᱫ ᱨᱮᱞᱟᱝ ᱜᱚᱞᱯᱚᱭᱟ?
ᱮᱠᱟᱞ ᱮᱠᱟᱞ ᱢᱟ ᱜᱚᱝᱠᱮ ᱛᱟᱦᱚᱞᱮ ᱞᱟᱹᱭ ᱛᱟᱞᱟᱝ ᱢᱮ ᱪᱮᱫ ᱞᱟᱝ
ᱛᱮᱦᱮᱸ ᱠᱟᱱᱟ ᱫᱚ ᱛᱟᱦᱚᱞᱮ ᱳᱭ ᱦᱟᱺᱰᱤ ᱡᱟᱦᱟᱸ ᱠᱚ ᱜᱮᱭᱛᱮᱠᱚ ᱵᱚᱫᱱᱟᱢ ᱮᱫᱟ ᱡᱮ ᱦᱟᱺᱰᱤ ᱫᱚ ᱦᱟᱺᱰᱤ ᱠᱩ ᱱᱤᱭᱟᱹ ᱵᱩᱜᱤ ᱵᱟᱹᱲᱤᱡ ᱞᱟᱝ ᱨᱚᱯᱚᱲ ᱞᱮᱱᱜᱮ ᱛᱟᱦᱚᱞᱮ
ᱮᱠᱟᱞ ᱮᱠᱟᱞ ᱮᱠᱟᱞ ᱤᱱᱠᱮ ᱛᱟᱦᱚᱞᱮ ᱟᱢᱜᱮ ᱢᱤᱫ ᱵᱟᱨ ᱠᱟᱛᱷᱟ ᱞᱟᱹᱭ ᱞᱮ ᱛᱟᱞᱟᱝ ᱢᱮ ᱚᱱᱟ ᱯᱚᱨᱮ ᱤᱧᱤᱧ ᱞᱟᱹᱭᱮᱜᱼᱟ ᱦᱟᱸᱜ
ᱦᱳᱭ ᱦᱳᱭ ᱟᱫᱚ ᱛᱟᱦᱞᱮ ᱜᱚᱢᱠᱮ ᱦᱟᱺᱰᱤ ᱯᱟᱹᱣᱨᱟᱹ ᱫᱚ ᱵᱟᱹᱲᱤᱡ ᱟ ᱥᱮ ᱵᱷᱟᱜᱤ ᱜᱮᱭᱟ ᱚᱱᱟᱜᱮ ᱱᱟᱥᱤᱱᱟᱜ ᱛᱮᱞᱟᱧ
ᱮᱠᱟᱞ ᱮᱠᱟᱞ ᱦᱮᱸᱛᱟᱞ ᱜᱚᱢᱠᱤ ᱚᱱᱠᱟ ᱧᱮᱞ ᱞᱮᱠᱷᱟᱱ ᱫᱚ ᱦᱟᱺᱰᱤ ᱫᱚ ᱢᱤᱫ ᱞᱮᱠᱟᱛᱮᱫᱚ ᱱᱟᱯᱟᱭ ᱜᱮᱭᱟ ᱢᱮᱱᱠᱷᱟᱱ ᱟᱵᱚ ᱫᱚ ᱚᱱᱟ ᱫᱚ ᱵᱮᱣᱦᱟᱨ ᱪᱮᱛᱟᱱ ᱨᱮ ᱚᱠᱟ ᱞᱮᱠᱟᱱ ᱚᱠᱛᱚᱨᱮᱢ ᱵᱮᱣᱦᱟᱨ ᱮᱜ ᱼᱟ ᱚᱱᱟ ᱧᱮᱞ ᱦᱩᱭᱩᱜᱼᱟ ᱪᱮᱫ ᱠᱟᱹᱢᱤ ᱮᱠᱟᱞ ᱮᱠᱟᱞ
ᱦᱩᱸ
ᱵᱟᱝᱠᱷᱟᱱ ᱦᱟᱺᱰᱤᱢᱟ ᱟᱵᱩᱣᱟᱜ ᱥᱮᱨᱣᱟ ᱨᱮᱭᱟᱜ ᱚᱱᱟ ᱢᱟ ᱤᱭᱟᱹ ᱠᱟᱱ ᱛᱟᱵᱚᱱᱟ ᱚᱱᱟ ᱢᱟ ᱞᱟᱹᱠᱛᱤ ᱜᱤ ᱠᱟᱱ ᱛᱟ ᱵᱩᱱ ᱜᱮᱭᱟ ᱮᱠᱟᱫ ᱮᱠᱟ ᱚᱱᱟ ᱫᱚ ᱟᱵᱚᱣᱟᱜ ᱞᱟᱹᱠᱛᱤ ᱞᱟᱹᱠᱛᱤ ᱜᱮ ᱛᱟᱵᱚᱱᱟ
ᱦᱳᱭ ᱦᱳᱭ
ᱚᱱᱟ ᱪᱷᱟ ᱚᱱᱟ ᱪᱷᱟᱲᱟ ᱟᱵᱚᱣᱟᱜ ᱡᱮᱢᱚᱱ ᱡᱟᱦᱟᱱᱟᱜ ᱜᱮ ᱯᱚᱨᱚᱵᱽ ᱵᱚᱸᱜᱟ ᱡᱟᱦᱟᱱᱟᱜ ᱜᱮ ᱚᱱᱟ ᱪᱷᱟᱲᱟ ᱛᱚ ᱚᱱᱠᱟ ᱵᱟᱝ ᱦᱳᱭᱳᱜ ᱛᱟᱵᱚᱱᱟ
ᱦᱳᱭ ᱟᱵᱚ ᱫᱚ ᱪᱚᱰᱚᱨ ᱦᱩᱭᱩᱜ ᱛᱟᱵᱚᱱᱟ ᱦᱟᱺᱰᱤ
ᱮᱠᱟᱞᱮ
ᱦᱳᱭ ᱵᱚᱸᱜᱟ ᱵᱩᱨᱩ ᱨᱮᱦᱚᱸ ᱪᱚᱰᱚᱨ ᱦᱩᱭᱩᱜ ᱛᱟᱵᱚᱱᱟ ᱵᱟᱯᱞᱟ ᱵᱤᱦᱟᱹ ᱨᱮᱦᱚᱸ ᱪᱚᱰᱚᱨ ᱦᱩᱭᱩᱜ ᱛᱟᱵᱚᱱᱟ ᱜᱚᱡ ᱵᱩᱨᱩ ᱨᱮᱦᱚᱸ ᱪᱚᱰᱚᱨ ᱦᱩᱭᱩᱜ ᱛᱟᱵᱚᱱᱟ ᱡᱟᱱᱟᱢ ᱵᱩᱨᱩ ᱨᱮᱦᱚᱸ ᱪᱚᱰᱚᱨ ᱦᱩᱭᱩᱜ ᱛᱟᱵᱚᱱᱟ
ᱦᱳᱭ ᱦᱳᱭ
ᱦᱳᱭ ᱛᱟᱦᱞᱮ ᱮᱠᱷᱚᱱ ᱫᱚ ᱡᱟᱦᱟᱸ ᱠᱩ ᱡᱟᱸᱦᱟ ᱠᱩ ᱠᱩ ᱞᱟᱹᱭ ᱪᱚᱭᱫᱟ ᱡᱮ ᱟᱵᱚ ᱮᱠᱷᱚᱱ ᱫᱚ ᱥᱟᱱᱟᱢ ᱦᱚᱲᱜᱮ ᱡᱟᱹᱥᱛᱤ ᱦᱟᱺᱰᱤ ᱠᱩ ᱧᱩᱭᱫᱟ ᱛᱟᱦᱞᱮ ᱚᱱᱟ ᱞᱤᱭᱮ ᱠᱤᱪᱷᱩ ᱞᱟᱹᱭ ᱵᱮᱱ
ᱮᱠᱟᱞ ᱮᱠᱟᱞ ᱡᱮᱢᱚᱱ ᱜᱚᱝᱠᱮ ᱱᱤᱛᱚᱜ ᱫᱚ ᱧᱮᱞᱚᱜ ᱠᱟᱱᱟ ᱱᱤᱛᱚᱜ ᱛᱚ ᱡᱚᱛᱚ ᱦᱚᱲ ᱞᱮᱠᱟᱜᱮ ᱱᱤᱛᱚᱜ ᱫᱚ ᱚᱱᱟ ᱦᱟᱺᱰᱤ ᱫᱚ ᱱᱤᱛᱚᱜ ᱢᱤᱫᱴᱟᱝ ᱟᱵᱚᱣᱟᱜ ᱫᱚ ᱤᱭᱟᱹ ᱨᱮᱱᱟᱜ ᱠᱟᱱ ᱛᱟᱵᱚᱱᱟ ᱢᱮᱱᱠᱷᱟᱱ ᱚᱱᱟ ᱫᱚ ᱱᱤᱛᱚᱜ ᱫᱚ ᱟᱵᱚ ᱱᱮᱥᱟ ᱞᱮᱠᱟ ᱛᱮ ᱯᱩᱨᱟᱹ ᱵᱮᱣᱦᱟᱨᱮᱜᱼᱟ ᱠᱚ ᱦᱳᱭ ᱦᱳᱭ ᱡᱮᱢᱚᱱ ᱡᱟᱦᱟᱱᱟᱜ ᱜᱮ ᱤᱭᱟᱹ ᱠᱚᱨᱮ ᱧᱩ ᱠᱟᱛᱮ ᱢᱟᱱᱮ ᱱᱮᱥᱟ ᱞᱮᱠᱟᱛᱮ ᱵᱮᱣᱦᱟᱨᱮᱜ-ᱟ ᱠᱚ ᱧᱩ ᱠᱟᱛᱮ ᱛᱟᱯᱟᱢ ᱠᱚ ᱯᱟᱹᱨᱤ ᱚᱱᱟ ᱥᱟᱶᱛᱮ ᱚᱲᱟᱜ ᱚᱲᱟᱜ ᱦᱚᱲ ᱥᱟᱶᱛᱮ ᱛᱟᱯᱟᱢ ᱠᱷᱟᱹᱯᱟᱹᱨᱤ ᱚᱱᱟ ᱥᱟᱶᱛᱮ ᱡᱟᱦᱟᱸᱭ ᱥᱟᱶᱛᱮ ᱛᱟᱯᱟᱢ ᱠᱷᱟᱹᱯᱟᱹᱨᱤ ᱡᱟᱹᱥᱛᱤ ᱧᱮᱞᱚᱜ ᱠᱟᱱᱟ
ᱦᱳᱭ ᱦᱳᱭ ᱦᱳᱭ
ᱮᱠᱟᱞ ᱮᱠᱟᱞ ᱟᱫᱚ ᱱᱚᱣᱟ ᱫᱚ ᱚᱱᱠᱟ ᱵᱮᱣᱦᱟᱨ ᱫᱚ ᱵᱟᱝ ᱱᱟᱯᱟᱭᱚᱜᱼᱟ
ᱵᱟᱝ ᱱᱟᱯᱟᱭᱚᱜᱼᱟ ᱦᱳ-
ᱡᱟᱦᱟ ᱞᱮᱠᱟ ᱠᱟᱱ ᱛᱟᱵᱚᱱᱟ ᱚᱱᱠᱟ ᱞᱮᱠᱟ ᱵᱮᱣᱦᱟᱨ ᱞᱮᱠᱷᱟᱱ ᱜᱮ ᱱᱟᱯᱟᱭᱚᱜᱼᱟ
ᱦᱳᱭ
ᱮᱠᱟᱞ ᱮᱠᱟᱞ
ᱩᱸ
ᱟᱫᱚ ᱜᱚᱝᱠᱮ ᱧᱮᱞᱚᱜ ᱠᱟᱱᱟ ᱱᱤᱛᱚᱜ ᱫᱚ ᱦᱟᱺᱰᱤ ᱥᱟᱶᱛᱮ ᱟᱨᱚ ᱡᱮᱢᱚᱱ ᱚᱱᱟ ᱯᱟᱹᱣᱨᱟᱹ ᱠᱚ ᱧᱟᱢᱚᱜ ᱠᱟᱱᱟ
ᱦᱳᱭ ᱦᱳᱭ
ᱮᱠᱟᱞ ᱮᱠᱟᱞ ᱚᱱᱟ ᱠᱚ ᱠᱩᱧ ᱚᱱᱟ ᱠᱚ ᱫᱚ ᱧᱮᱞ ᱞᱮᱠᱷᱟᱱ ᱫᱚ ᱢᱤᱫ ᱞᱮᱠᱟ ᱛᱮ ᱚᱱᱟ ᱫᱚ ᱠᱷᱟᱨᱟᱯᱚᱜ ᱠᱟᱱᱟ
ᱦᱳᱭ ᱟᱵᱚ ᱫᱚ ᱦᱟᱺᱰᱤ ᱫᱚ ᱴᱷᱤᱠᱟᱹᱱ ᱫᱚ ᱴᱷᱤᱠᱟᱹᱱ ᱜᱮ ᱛᱟᱵᱚᱱᱟ ᱟᱵᱚ ᱫᱚ ᱦᱟᱺᱰᱤ ᱫᱚ ᱵᱚᱱ ᱫᱚᱦᱚᱭᱟ ᱵᱚᱸᱜᱟ ᱞᱟᱹᱜᱤᱫ ᱵᱚᱱ ᱫᱚᱦᱚᱭ ᱠᱮᱫᱟ ᱚᱱᱟ ᱪᱚᱰᱚᱨ ᱞᱟᱹᱜᱤᱫ ᱡᱟᱸᱦᱟ ᱚᱱᱟ ᱡᱟᱸᱦᱟ ᱥᱟᱨᱮᱡ ᱵᱟᱨᱮᱡ ᱦᱩᱭᱱᱟ ᱚᱱᱮ ᱚᱱᱟ ᱜᱮ ᱵᱚᱱ ᱧᱩ ᱠᱮᱫᱟ ᱚᱱᱟ ᱫᱚ ᱴᱷᱤᱠᱟᱹᱱ ᱜᱮᱭᱟ ᱟᱨ ᱡᱟᱸᱦᱟ ᱚᱱᱮ ᱫᱚᱠᱟᱱ ᱠᱚᱨᱮ ᱯᱟᱹᱣᱨᱟᱹ ᱧᱟᱢᱚᱜ ᱠᱟᱱᱟ ᱚᱱᱮ ᱚᱱᱟ ᱠᱚ ᱧᱩ ᱠᱟᱛᱮ ᱜᱮ ᱛᱚ ᱟᱵᱚ ᱫᱚ ᱵᱚᱱ ᱵᱟᱹᱲᱤᱡᱚᱜ ᱠᱟᱱᱟ ᱦᱳᱭ ᱦᱩᱸ
ᱜᱚᱝᱠᱮ ᱚᱠᱟ ᱞᱮᱠᱟ ᱢᱟᱱᱮ ᱚᱱᱟ ᱠᱚ ᱧᱩ ᱠᱟᱛᱮᱜ ᱪᱮᱫ ᱠᱚ ᱟᱵᱚ ᱟᱢᱮᱢ ᱵᱩᱡᱷᱟᱹᱣ ᱟ ᱪᱮᱫ ᱠᱚ ᱟᱱᱟᱴ ᱦᱩᱭᱩᱜ ᱠᱟᱱ ᱛᱟᱵᱚᱱ ᱞᱮᱠᱟ
ᱦᱳᱭ ᱡᱟᱸᱦᱟ ᱞᱮᱠᱟᱢ ᱞᱟᱹᱭ ᱠᱮᱫᱟ ᱡᱮ ᱳ ᱦᱮᱸ ᱯᱟᱹᱣᱨᱟᱹ ᱵᱚᱱ ᱧᱩ ᱠᱟᱛᱮᱜ ᱵᱚᱱ ᱮᱸ ᱦᱚᱲ ᱥᱟᱞᱟᱜ ᱵᱚᱱ ᱮᱜᱮᱨᱚᱜ ᱠᱟᱱᱟ ᱵᱩᱱ ᱥᱮ ᱵᱩᱱ ᱛᱟᱯᱟᱝ ᱠᱟᱱᱟ ᱛᱟᱨᱯᱚᱨᱮ ᱚᱲᱟᱜ ᱨᱮᱦᱚᱸ ᱚᱱᱠᱟᱜᱮ ᱮᱜᱮᱨᱚᱜ ᱠᱟᱱᱟ ᱵᱳᱱ ᱛᱟᱯᱟᱝ ᱠᱟᱱᱟ ᱵᱳᱱ ᱛᱟᱦᱞᱮ ᱚᱲᱟᱜ ᱨᱮᱦᱚᱸ ᱴᱷᱤᱠ ᱥᱟᱱᱛᱤ ᱵᱟᱝ ᱛᱮᱦᱮᱱ ᱠᱟᱱᱟ ᱚᱲᱟᱜ ᱠᱚ ᱦᱚᱸ ᱡᱷᱚᱜᱽᱲᱟ ᱡᱷᱴᱤᱜ ᱛᱮ ᱮᱛᱚᱦᱚᱵᱚᱜ ᱠᱟᱱᱟ
ᱦᱚᱭ ᱦᱚᱭ ᱦᱚᱭ
ᱦᱳᱭ ᱛᱟᱦᱞᱮ ᱚᱱᱟᱜᱮ ᱠᱚᱢ ᱧᱚᱜ ᱱᱟᱥᱮᱱᱟᱜ ᱵᱚᱱ ᱧᱩᱞ ᱤᱭᱟᱹᱞᱟᱭ ᱠᱷᱟᱱ ᱫᱚ ᱛᱟᱦᱞᱮ ᱟᱵᱚ ᱦᱚᱸ ᱴᱷᱤᱠ ᱵᱚ ᱛᱟᱸᱦᱮᱱᱟ ᱚᱲᱟᱜ ᱨᱮᱱ ᱦᱚᱲ ᱦᱚᱸ ᱴᱷᱤᱠ ᱠᱚ ᱛᱟᱦᱮᱱᱟ ᱟᱵᱚᱣᱟᱜ ᱦᱚᱲᱢᱚ ᱠᱚᱦᱚᱸ ᱴᱷᱤᱠ ᱛᱟᱦᱮᱱ ᱛᱟᱵᱚᱱᱟ ᱦᱳᱭ
ᱚᱱᱟ ᱥᱟᱶᱛᱮ ᱡᱮᱢᱚᱱ ᱱᱤᱛᱚᱜ ᱚᱠᱛᱚ ᱨᱮᱫᱚ ᱧᱮᱞᱚᱜ ᱠᱟᱱᱟ ᱡᱮᱢᱚᱱ ᱱᱤᱛᱚᱜ ᱫᱚ ᱟᱵᱚ ᱡᱟᱦᱟᱸᱭ ᱱᱤᱛᱚᱜ ᱡᱩᱣᱟᱹᱱ ᱠᱚ ᱩᱱᱠᱩ ᱜᱮ ᱱᱤᱭᱟᱹ ᱨᱮᱫᱚ ᱵᱮᱥᱤ ᱤᱭᱟᱹ ᱠᱚ ᱛᱟᱦᱮᱱ ᱠᱟᱱᱟ ᱡᱚᱯᱲᱟᱣ ᱫᱚ ᱚᱱᱟ ᱥᱟᱶ- ᱛᱮ ᱱᱟᱥᱮᱱᱟᱜ ᱤᱭᱟᱹ ᱠᱚᱦᱚᱸ ᱡᱚᱯᱲᱟᱣ ᱛᱮᱠᱚ ᱛᱟᱦᱮᱱ ᱠᱟᱱ ᱜᱮᱭᱟ ᱢᱮᱱᱠᱷᱟᱱ ᱩᱱᱠᱩ ᱡᱩᱣᱟᱹᱱ ᱠᱚ ᱡᱟᱹᱥᱛᱤ ᱡᱚᱯᱲᱟᱣ ᱛᱟᱦᱮᱸ ᱠᱟᱱᱟ ᱛᱟᱦᱮᱱ ᱠᱟᱱ ᱠᱷᱟᱹᱛᱤᱨ ᱛᱮᱜᱮ ᱩᱱᱠᱩ ᱡᱩᱫᱤ ᱡᱚᱯᱲᱟᱣ ᱠᱚ ᱛᱟᱦᱮᱱᱟ ᱛᱟᱦᱚᱞᱮ ᱚᱱᱠᱟ ᱨᱮᱫᱚ ᱟᱵᱚ ᱫᱚ ᱪᱮᱛᱟᱱ ᱥᱮᱱ ᱫᱚ ᱵᱟᱵᱚ ᱪᱟᱞᱟᱣ ᱫᱟᱲᱮᱭᱟᱜᱼᱟ, ᱮᱠᱟᱞ ᱮᱠᱟᱞ
ᱦᱳᱭ ᱟᱨ ᱜᱤᱫᱽᱨᱟᱹ ᱠᱚᱦᱚᱸ ᱚᱱᱠᱟᱜᱮ ᱟᱵᱚ ᱧᱮᱞᱛᱮ ᱡᱩᱣᱟᱹᱱ ᱠᱚᱲᱟ ᱠᱚ ᱧᱮᱞᱛᱮ ᱩᱱᱠᱩ ᱦᱚᱸ ᱜᱤᱫᱽᱨᱟᱹ ᱯᱤᱫᱟᱹᱨ ᱜᱤᱫᱽᱨᱟᱹ ᱯᱤᱫᱟᱨ ᱠᱚᱦᱚᱸ ᱠᱚ ᱚᱱᱠᱟ ᱠᱚ ᱧᱮᱞ ᱥᱮᱬᱟᱭᱟ
ᱮᱠᱟᱞ ᱮᱠᱟᱞ
ᱦᱳᱭ
ᱚᱱᱟ ᱠᱚᱫᱚ ᱧᱮᱞ ᱞᱮᱠᱷᱟᱱ ᱫᱚ ᱠᱷᱟᱨᱟᱯ ᱜᱮ ᱦᱩᱭᱩᱜ ᱠᱟᱱᱟ ᱢᱮᱱᱠᱷᱟᱱ ᱚᱱᱟ ᱫᱚ ᱟᱵᱚ - ᱟᱵᱚ ᱤᱭᱟᱹ ᱨᱮᱭᱟᱜ ᱠᱟᱱ ᱛᱟᱵᱚᱱᱟ ᱚᱱᱟ ᱮᱴᱟᱜ ᱞᱮᱠᱟᱛᱮᱵᱩᱱ ᱵᱮᱣᱦᱟᱨᱮᱜᱼᱟ
ᱦᱳᱭ ᱵᱮᱵᱚᱦᱟᱨ ᱮᱫᱟ ᱦᱮᱸ
ᱮᱠᱟᱠ ᱮᱠᱟᱞ ᱡᱮᱢᱚᱱ ᱧᱮᱞ ᱞᱮᱠᱷᱟᱱ ᱫᱚ ᱡᱟᱦᱱᱟᱜ ᱱᱤᱛᱚᱜ ᱚᱠᱛᱚ ᱨᱮᱫᱚ ᱟᱯᱮ ᱥᱮᱱ ᱫᱚ ᱜᱚᱢᱠᱮ ᱚᱱᱠᱟ ᱯᱨᱳᱜᱨᱟᱢ ᱠᱚᱫᱚ ᱦᱩᱭᱩᱜ ᱠᱟᱱᱟ ᱥᱮ ᱵᱟᱝ
ᱟᱞᱮ ᱠᱚᱥᱮᱱ ᱠᱚᱫᱚ ᱧᱤᱫᱟᱹ ᱯᱨᱳᱜᱨᱟᱢ ᱫᱚ ᱵᱟᱹᱱᱩᱜ ᱠᱟᱫ ᱛᱟᱞᱮᱭᱟ ᱟᱞᱮᱫᱚ ᱚᱱᱠᱟ ᱳᱭ ᱦᱮᱸ ᱯᱟᱛᱟ ᱦᱩᱭᱩᱜ ᱛᱟᱞᱮᱭᱟ ᱠᱤᱱᱛᱩ ᱧᱤᱫᱟᱹ ᱯᱨᱳᱜᱨᱟᱢ ᱫᱚ ᱵᱟᱝ ᱦᱩᱭᱩᱜᱼᱟ ᱡᱟᱦᱟᱸ ᱠᱚ ᱢᱮᱱ ᱞᱟᱹᱭᱮᱫ ᱫᱚ ᱚᱨᱠᱮᱥᱴᱟᱨ ᱚᱱᱟ ᱠᱚᱫᱚ ᱵᱟᱝ ᱦᱩᱭᱩᱜ ᱛᱟᱞᱮᱭᱟ ᱧᱤᱫᱟᱹ ᱦᱩᱭᱩᱜ ᱛᱟᱞᱮᱭᱟ ᱡᱟᱛᱨᱟ ᱦᱩᱭᱩᱜ ᱛᱟᱞᱮᱭᱟ ᱥᱩᱨ ᱥᱩᱯᱩᱨ ᱨᱮ ᱠᱤᱱᱛᱩ ᱚᱱᱠᱟ ᱫᱚ, ᱫᱚ ᱵᱟᱝ ᱦᱩᱭᱩᱜ ᱛᱟᱞᱮᱭᱟ ᱠᱤᱱᱛᱩ ᱳᱭ ᱡᱩᱣᱟᱹᱱ ᱠᱚᱲᱟ ᱠᱚᱫᱚ ᱚᱱᱮ ᱦᱟᱺᱰᱤ ᱯᱟᱹᱣᱨᱟᱹ ᱠᱚ ᱧᱩᱭᱟ ᱠᱟᱨᱮ ᱧᱤᱫᱟᱹ ᱠᱚ ᱛᱟᱦᱮᱱᱟ ᱾ ᱚᱱᱮ ᱚᱱᱟᱜᱮ ᱡᱟᱹᱥᱛᱤ ᱦᱩᱭ ᱠᱟᱱᱟ ᱮᱠᱷᱚᱱ ᱫᱚ
ᱟᱪᱪᱷᱟ ᱟᱪᱪᱷᱟ ᱟᱫᱚ ᱟᱞᱮ ᱥᱮᱱ ᱫᱚ ᱜᱚᱝᱠᱮ ᱧᱮᱞᱚᱜ ᱠᱟᱱᱟ ᱚᱱᱠᱟ ᱧᱤᱫᱟᱹ ᱯᱨᱳᱜᱨᱟᱢ ᱠᱚᱦᱚᱸ ᱟᱹᱰᱤ ᱡᱟᱹᱥᱛᱤ ᱜᱮ ᱦᱳᱭᱳᱜ ᱠᱟᱱᱟ ᱚᱱᱟ ᱨᱮᱦᱚᱸ ᱚᱱᱟ ᱨᱮᱫᱚ ᱡᱟᱹᱥᱛᱤ ᱧᱮᱞᱚᱜ ᱠᱟᱱᱟ ᱡᱚᱲᱟ ᱚᱱᱟ ᱨᱮᱫᱚ ᱡᱚᱲᱟᱣ ᱫᱚᱠᱚ ᱛᱟᱦᱮᱱ ᱠᱟᱱᱟ ᱱᱤᱛᱚᱜ ᱨᱮᱱ ᱡᱟᱦᱟᱸᱭ ᱡᱩᱣᱟᱹᱱ ᱠᱚᱲᱟ ᱠᱩᱲᱤ ᱠᱚ ᱩᱱᱠᱩ ᱜᱮ ᱡᱟᱹᱥᱛᱤ ᱡᱚᱲᱟ ᱫᱚ ᱚᱱᱟ ᱨᱮᱫᱚ ᱠᱚ ᱛᱟᱦᱮᱱ ᱠᱟᱱᱟ
ᱦᱳᱭ
ᱟᱫᱚ ᱩᱱᱠᱩ ᱜᱮ ᱡᱩᱫᱤ ᱚᱱᱠ ᱤᱭᱟᱹ ᱛᱟᱵᱚᱱᱟᱠᱚ ᱛᱟᱦᱚᱞᱮ ᱟᱵᱚ ᱢᱟ ᱞᱟᱯᱷᱟᱝ ᱥᱮᱱ ᱢᱟ ᱵᱟᱵᱚ ᱪᱟᱞᱟᱣ ᱫᱟᱲᱮᱭᱟᱜᱼᱟ᱾
ᱦᱳᱭ
ᱮᱠᱟᱞ ᱮᱠᱟᱞ
ᱦᱮᱸ ᱟᱨ ᱜᱤᱫᱽᱨᱟᱹ ᱠᱚᱦᱚᱸ ᱠᱚ ᱧᱮᱞ ᱪᱤᱣᱟᱣ ᱫᱟ ᱚᱱᱟ ᱠᱚᱫᱚ ᱠᱚ ᱧᱮᱞ ᱧᱟᱢ ᱮᱫᱟ ᱛᱟᱦᱚᱞᱮ ᱜᱤᱫᱽᱨᱟᱹ ᱠᱚᱦᱚᱸ ᱚᱱᱠᱟ ᱠᱚ ᱦᱟᱨᱟᱜ ᱠᱟᱱᱟ ᱠᱚ ᱚᱱᱮ ᱚᱱᱠᱟ ᱠᱚ ᱫᱟᱬᱟᱱ ᱠᱟᱱᱟ ᱦᱟᱺᱰᱤ ᱯᱟᱹᱣᱨᱟᱹ ᱥᱟᱞᱮᱫ ᱠᱚ ᱡᱚᱲᱟᱣ ᱜᱚᱫᱚᱜ ᱠᱟᱱᱟ᱾
ᱮᱠᱟᱞ ᱮᱠᱟᱞ ᱮᱠᱟᱞ
ᱟᱨ ᱡᱮᱢᱚᱱ ᱚᱱᱠᱟ ᱧᱤᱫᱟᱹ ᱯᱨᱳᱜᱨᱟᱢ ᱠᱚᱨᱮ ᱦᱚᱸ ᱧᱮᱞᱚᱜ ᱠᱟᱱᱟ᱾ ᱚᱱᱮ ᱚᱱᱠᱟ ᱧᱩ ᱠᱟᱛᱮᱜ ᱦᱟᱱᱛᱮ ᱱᱟᱛᱮ ᱜᱤᱛᱤᱡ ᱵᱟᱲᱟᱭ ᱠᱟᱱᱟ ᱠᱚ ᱚᱱᱟ ᱥᱟᱶᱛᱮ ᱡᱮᱢᱚᱱ ᱧᱩ ᱠᱟᱛᱮ ᱵᱤᱥ ᱦᱟᱱᱛᱮ ᱱᱟᱛᱮ ᱟᱨᱚ ᱟᱹᱰᱤ ᱞᱮᱠᱟᱱᱟᱜ ᱵᱟᱹᱲᱤᱡᱽ᱾ ᱠᱟᱹᱢᱤ ᱠᱚ ᱱᱤᱛᱚᱜ ᱫᱚ ᱧᱮᱞᱚᱜ ᱠᱟᱱ ᱜᱮᱭᱟ ᱮᱠᱟᱞ ᱮᱠᱟᱞ ᱟᱨ ᱚᱱᱟ ᱚᱱᱟ ᱥᱟᱶᱛᱮ ᱡᱮᱢᱚᱱ ᱠᱩᱲᱤ ᱜᱤᱫᱟᱹᱨ ᱠᱚᱦᱚᱸ ᱱᱤᱛᱚᱜ ᱫᱚ ᱵᱟᱹᱭ ᱵᱟᱹᱭ ᱛᱮ ᱧᱩᱭ ᱟᱠᱚ ᱩᱱᱠᱩ ᱦᱚᱸ ᱚᱱᱟ ᱩᱱᱠᱩ ᱟᱨ ᱩᱱᱠᱩ ᱦᱚᱸ ᱟᱹᱰᱤ ᱞᱮᱠᱟᱱᱟᱜ ᱚᱱᱠᱟ ᱤᱭᱟᱹ ᱠᱚ ᱠᱚ ᱵᱮᱣᱦᱟᱨᱮᱜ ᱜᱮᱭᱟ ᱱᱤᱛᱚᱜ ᱫᱚ ᱮᱠᱟᱞ ᱮᱠᱟᱞ
ᱮᱠᱷᱚᱱ ᱦᱚᱸ ᱠᱩᱲᱤ ᱜᱤᱫᱽᱨᱟᱹ ᱠᱚ ᱮᱠᱷᱚᱱ ᱫᱚᱠᱚ ᱱᱮᱥᱟ ᱫᱚᱠᱚ ᱱᱮᱥᱟᱭᱮᱫ ᱜᱮᱭᱟ᱾
ᱮᱠᱟᱞ ᱮᱠᱟᱞ ᱦᱳᱭ ᱦᱳᱭ
ᱜᱚᱝᱠᱮ ᱟᱢ ᱫᱚ ᱛᱟᱦᱞᱮ ᱚᱱᱠᱟ ᱟᱵᱚ ᱟᱵᱚᱣᱟᱜ ᱱᱚᱜᱼᱚᱭ ᱡᱮᱢᱚᱱ ᱧᱤᱫᱟᱹ ᱯᱨᱳᱜᱨᱟᱢ ᱠᱚ ᱦᱚᱭᱩᱜ ᱠᱟᱱᱟ᱾
ᱦᱳᱭ ᱦᱳᱭ
ᱚᱱᱟ ᱠᱚ ᱵᱟᱨᱮ ᱛᱮ ᱟᱢᱫᱚ ᱚᱠᱟ ᱞᱮᱠᱟᱢ ᱩᱭᱦᱟᱹᱨᱟ᱾
ᱚᱱᱟ ᱠᱚᱫᱚ ᱦᱳᱭ ᱚᱱᱟ ᱠᱚᱫᱚ ᱤᱧᱫᱚ ᱦᱮᱸ ᱚᱱᱟ ᱠᱚᱫᱚ ᱤᱧ ᱫᱚᱧ ᱩᱭᱦᱟᱹᱨᱟ ᱵᱚᱞᱛᱮ ᱪᱮᱫ ᱞᱮᱠᱟ ᱱᱚᱣᱟ ᱠᱚᱫᱚ ᱢᱤᱫᱴᱮᱱ ᱠᱷᱟᱨᱟᱯ ᱡᱤᱱᱤᱥ ᱠᱟᱱᱟ ᱧᱤᱫᱟᱹ ᱯᱨᱳᱜᱨᱟᱢ ᱫᱚᱦᱚ ᱫᱚ ᱮᱠᱷᱚᱱ ᱫᱚ ᱡᱟ ᱧᱮᱞᱚᱜ ᱠᱟᱱᱟ᱾ ᱟᱵᱚ ᱥᱚᱪᱚᱨ ᱚᱪᱚᱨ ᱨᱮ ᱡᱟ ᱧᱮᱞᱚᱜ ᱠᱟᱱᱟ ᱡᱮ ᱟᱵᱚ ᱫᱚᱵᱚᱱ ᱦᱮᱞᱟᱜ ᱟᱨ ᱚᱸᱰᱮ ᱧᱩ ᱦᱟᱺᱰᱤ ᱯᱟᱹᱣᱨᱟᱹ ᱵᱚᱱ ᱧᱩᱭᱟ ᱟᱨ ᱵᱩᱱ ᱜᱤᱛᱤᱡ ᱛᱟᱦᱮᱱᱟ ᱦᱟᱱᱛᱮ ᱱᱟᱛᱮ
ᱮᱠᱟᱞ ᱮᱠᱟᱞ ᱮᱠᱟᱞ
ᱦᱳᱭ
ᱚᱱᱟ ᱫᱚ ᱜᱚᱝᱠᱮ ᱱᱤᱛᱚᱜ ᱧᱮᱞᱚᱜ ᱠᱟᱱᱟ ᱟᱨ ᱚᱱᱟ ᱨᱮᱫᱚ ᱵᱮᱥᱤ ᱡᱚᱲᱟ ᱫᱚᱵᱚ ᱡᱚᱲᱟ ᱫᱚ ᱛᱟᱦᱮᱱ ᱠᱟᱱᱟ ᱠᱚ ᱱᱤᱛᱚᱜ ᱨᱮᱱ ᱡᱟᱦᱟᱸᱭ ᱡᱩᱣᱟᱹᱱ ᱦᱟᱨᱟ
ᱦᱮᱸ ᱠᱚᱲᱟ ᱠᱩᱲᱤ ᱦᱳᱭ ᱡᱩᱣᱟᱹᱱ ᱠᱚᱲᱟ ᱠᱩᱲᱤ ᱠᱚ ᱚᱱᱟ ᱨᱮᱜᱮ ᱠᱚ ᱡᱩᱣᱟ ᱡᱚᱲᱟᱣ ᱠᱚ ᱛᱟᱦᱮᱱ ᱠᱟᱱᱟ ᱦᱳᱭ
ᱟᱫᱚ ᱟᱵᱚ ᱜᱮ ᱡᱩᱫᱤ ᱱᱚᱝᱠᱟᱭᱟᱵᱚ ᱛᱟᱦᱚᱞᱮ ᱟᱵᱚ ᱢᱟ ᱞᱟᱯᱷᱟᱝ ᱥᱮᱱ ᱢᱟ ᱵᱟᱵᱩ ᱪᱟᱞᱟᱣ ᱫᱟᱲᱮᱭᱟᱜᱼᱟ ᱟᱵᱚ ᱢᱟ ᱱᱮᱛᱟᱨ ᱚᱱᱟ ᱠᱷᱟᱹᱛᱤᱨ ᱛᱮ ᱚᱱᱟ ᱠᱚᱫᱚ ᱡᱩᱫᱤ ᱵᱚᱱᱫᱚ ᱵᱚᱱᱫᱚ ᱞᱮᱱᱠᱷᱟᱱ ᱜᱮ ᱱᱟᱯ ᱱᱟᱯᱟᱭ ᱫᱚ ᱦᱩᱭᱩᱜᱼᱟ ᱮᱱᱠᱟ ᱞᱮᱠᱟ
ᱜᱮ ᱱᱟᱯᱟᱭ ᱛᱟᱦᱮᱱᱟ᱾
ᱦᱳᱭ ᱟᱨ ᱧᱮᱞ ᱦᱩᱭᱩᱜ ᱠᱟᱱᱟ ᱡᱮ ᱟᱵᱚᱣᱟᱜ ᱵᱟᱦᱟ ᱥᱚᱦᱚᱨᱟᱭ ᱚᱱᱟ ᱠᱚᱨᱮ ᱫᱚ ᱱᱤᱭᱟᱹᱨᱮ ᱚᱠᱟᱞᱮᱠᱟ ᱡᱚᱲᱟᱣ ᱠᱚ ᱛᱟᱦᱮᱱ ᱠᱟᱱᱟ ᱚᱱᱟ ᱨᱮᱫᱚ ᱚᱱᱠᱟ ᱡᱚᱲᱟᱣ ᱵᱟᱠᱚ ᱠᱚ ᱛᱟᱦᱮᱱ ᱠᱟᱱᱟ ᱮᱠᱟᱞ ᱮᱠᱟᱞ
ᱦᱳᱭ ᱡᱚᱠᱷᱚᱱ ᱧᱤᱫᱟᱹ ᱯᱨᱳᱜᱨᱟᱢ ᱠᱚ ᱡᱟᱦᱟᱸ ᱦᱩᱭᱩᱜ ᱠᱟᱱᱟ ᱚᱱᱟ ᱨᱮᱫᱚ ᱰᱟᱺᱜᱩᱣᱟᱹ ᱠᱚᱲᱟ ᱠᱩᱲᱤ ᱥᱟᱱᱟᱢ ᱠᱚᱜᱮ ᱠᱚ ᱦᱮᱞᱟᱜ ᱠᱟᱱᱟ ᱟᱨ ᱟᱵᱚ ᱥᱚᱨᱦᱟᱭ ᱠᱚᱨᱮ ᱵᱟᱦᱟ ᱠᱚᱨᱮ ᱛᱚᱠᱷᱚᱱ ᱫᱚ ᱩᱱᱠᱩ ᱫᱚ ᱚᱠᱟᱨᱮ ᱦᱟᱺᱰᱤ ᱯᱟᱹᱣᱨᱟᱹ ᱠᱚ ᱧᱩ ᱠᱟᱛᱮᱫ ᱚᱠᱟ ᱥᱮᱫ ᱨᱮᱠᱚ ᱜᱤᱛᱤᱡᱽ ᱠᱚᱜ ᱵᱟᱵᱚᱱ ᱧᱟᱢᱮᱫ ᱠᱚᱣᱟ ᱯᱟᱱᱛᱮ ᱛᱮᱦᱚᱸ
ᱮᱠᱟᱞ ᱮᱠᱟᱞ ᱡᱟᱦᱟᱸ ᱴᱷᱮᱱ ᱡᱚᱲᱟᱣ ᱨᱮᱱᱟᱜ ᱞᱟᱹᱠᱛᱤ ᱠᱟᱱ ᱛᱟᱵᱚᱱᱟ ᱚᱸᱰᱮ ᱫᱚ ᱵᱟᱝᱠᱚ ᱛᱟᱦᱮᱱ ᱠᱟᱱᱟ᱾
ᱚᱱᱠᱟ ᱡᱚᱫᱤ ᱟᱵᱚ ᱟᱵᱩᱣᱟᱜ ᱡᱮᱢᱚᱱ ᱵᱟᱦᱟ ᱥᱚᱦᱨᱟᱭ ᱠᱚᱨᱮ ᱠᱚ ᱛᱟᱦᱮᱸ ᱠᱚᱜᱼᱟ ᱛᱟᱦᱚᱞᱮ ᱠᱷᱟᱱ ᱫᱚ ᱟᱵᱚᱣᱟᱜ ᱜᱮ ᱵᱷᱟᱹᱜᱤ ᱵᱟᱧᱪᱟᱣ ᱛᱟᱦᱮᱱᱟ ᱱᱤᱛᱚᱜ ᱨᱮᱱ ᱫᱚ ᱡᱮᱢᱚᱱ ᱚᱱᱟ ᱠᱚᱫᱚ ᱨᱩ ᱮᱱᱮᱡ ᱠᱚᱫᱚ ᱚᱱᱠᱟ ᱞᱮᱠᱟ ᱫᱚ ᱵᱟᱠᱚ ᱵᱟᱲᱟᱭᱟ
ᱵᱟᱠᱚ ᱵᱟᱲᱟᱭᱟ
ᱚᱱᱠᱟ ᱞᱮᱠᱟ ᱡᱩᱫᱤ ᱚᱱᱟ ᱠᱚᱨᱮ ᱚᱠᱛᱚ ᱠᱚ ᱮᱢ ᱜᱮ ᱛᱟᱦᱚᱞᱮᱱ ᱠᱷᱟᱱ ᱫᱚ ᱟᱵᱚᱣᱟᱜ ᱜᱮ ᱡᱤᱣᱤᱫ ᱵᱟᱧᱪᱟᱣ ᱛᱟᱦᱮᱱ ᱛᱟᱵᱚᱱᱟ
ᱦᱳᱭ ᱟᱵᱚᱨᱮᱱ ᱜᱤᱫᱟᱹᱨ ᱯᱤᱫᱟᱹᱨᱟᱹ ᱠᱚ ᱟᱵᱚ ᱵᱚᱱ ᱥᱮᱬᱟ ᱫᱟᱲᱮᱭᱟᱠᱚ ᱜᱮᱭᱟ
ᱮᱠᱟᱞ ᱮᱠᱟᱞ ᱟᱨ ᱵᱟᱝᱠᱷᱟᱱ ᱫᱚ ᱚᱱᱠᱟ ᱨᱮᱫᱚ ᱟᱵᱚᱣᱟᱜ ᱤᱭᱟᱹ ᱫᱚ ᱵᱟᱹᱭ ᱵᱟᱹᱭ ᱛᱮ ᱪᱟᱵᱟ ᱤᱫᱤᱜ ᱛᱟᱵᱚᱱᱟ
ᱦᱳᱭ ᱟᱵᱚ ᱵᱟᱵᱚᱱ ᱫᱟᱲᱮᱭᱟᱜᱼᱟ ᱛᱟᱦᱚᱞᱮ ᱜᱤᱫᱟᱹᱨ ᱯᱤᱫᱟᱹᱨ ᱫᱚ ᱪᱮᱫ ᱵᱚᱱ ᱥᱮᱬᱟ ᱟᱠᱚᱣᱟ ᱦᱳᱭ ᱩᱱᱠᱩ ᱦᱚᱸ ᱜᱟᱭᱤᱰ ᱛᱚ ᱞᱟᱜᱼᱟ ᱥᱮ ᱥᱮ ᱜᱤᱫᱟᱹᱨ ᱯᱤᱫᱟᱹᱨ ᱦᱟᱜᱼᱼ ᱦᱟᱨᱟᱜ ᱟᱠᱚ ᱩᱱᱼᱼ ᱠᱩ ᱜᱟᱭᱤᱰ ᱞᱟᱜᱟᱜᱼᱟ ᱩᱱᱠᱩ ᱦᱚᱸ ᱥᱮᱬᱟ ᱫᱚ ᱞᱟᱜᱟᱣ ᱠᱚᱣᱟ ᱵᱟᱠᱷᱟᱱ ᱫᱚ ᱪᱤᱠᱟᱛᱮᱠᱚ ᱧᱟᱢᱟ ᱨᱩ ᱥᱮᱨᱮᱧ ᱮᱱᱮᱡ ᱥᱮᱨᱮᱧ ᱫᱚ ᱚᱠᱟ ᱨᱮᱠᱚ ᱧᱟᱢᱟ
ᱦᱳᱭ ᱦᱳᱭ ᱱᱤᱝᱠᱟ ᱞᱮᱠᱟ ᱚᱱᱟᱛᱮ ᱚᱱᱟ ᱠᱷᱚᱱ ᱫᱚ ᱡᱮᱢᱚᱱ ᱚᱱ ᱱᱤᱭᱟᱹ ᱠᱚᱨᱮ ᱡᱩᱫᱤ ᱚᱱᱠᱟ ᱚᱠᱛᱚ ᱠᱚ ᱮᱢᱠᱮ ᱛᱟᱦᱚᱞᱮ ᱠᱷᱟᱱ ᱫᱚ ᱟᱹᱰᱤᱜᱮ ᱱᱟᱯᱟᱭ ᱠᱚᱜ ᱛ
ᱱᱟᱯᱟᱭ ᱠᱚᱜ ᱛᱟᱵᱚᱱᱟ ᱦᱳᱭ
ᱞᱮᱠᱟ ᱜᱮ ᱟᱫᱚ ᱚᱱᱟ ᱠᱚᱫᱚ ᱧᱮᱞ ᱞᱮᱠᱷᱟᱱ ᱫᱚ ᱚᱲᱟᱜ ᱠᱚᱨᱮᱱ ᱟᱭᱳ ᱵᱟᱵᱟ ᱴᱷᱮᱱ ᱜᱮ ᱡᱟᱹᱥᱼᱼ ᱛᱤ ᱫᱚ ᱚᱱᱟ ᱠᱚᱫᱚ ᱞᱟᱹᱭ ᱨᱮᱱᱟᱜ ᱫᱚᱨᱠᱟᱨ ᱫᱚ
ᱦᱳᱭ ᱦᱳᱭ
ᱮᱠᱟᱞ ᱟᱞᱚ ᱟᱭᱳᱼᱵᱟᱵᱟ ᱡᱩᱫᱤ ᱱᱟᱯᱟᱭ ᱠᱚ ᱛᱟᱦᱮᱱᱟ ᱛᱟᱦᱚᱞᱮ ᱠᱷᱟᱱ ᱫᱚ ᱜᱤᱫᱟᱹᱨ ᱦᱚᱸ ᱚᱱᱠᱟᱜᱮ ᱵᱮᱱᱟᱜ ᱟᱭ ᱮᱠᱟᱞ ᱮᱠᱟᱞ
ᱦᱩᱸᱻ
ᱚᱱᱟ ᱫᱚ ᱡᱩᱫᱤ ᱟᱭᱳ ᱵᱟᱵᱟᱭ ᱢᱮᱱᱠᱷᱟᱱ ᱫᱚ ᱟᱨ ᱜᱤᱫᱟᱹᱨ ᱫᱚ ᱵᱟᱭ ᱪᱤᱠᱟᱹ ᱫᱟᱲᱮᱭᱟᱜᱼᱟ
ᱦᱳᱭ ᱟᱭᱳᱼᱵᱟᱵᱟ ᱜᱮ ᱵᱟᱝ ᱜᱟᱭᱤᱰ ᱞᱟᱭᱠᱷᱟᱱ ᱫᱚ ᱜᱤᱫᱟᱹᱨ ᱫᱚ ᱪᱮᱠᱟ ᱛᱮᱭ ᱜᱟᱭᱤᱰᱚᱜᱼᱟ
ᱦᱳᱭ ᱦᱳᱭ
ᱦᱩᱸ ᱜᱤᱫᱽᱟᱹᱨ ᱫᱚ ᱟᱵᱚ ᱜᱮᱛᱚ ᱵᱚᱱ ᱜᱟᱭᱤᱰ ᱠᱚᱣᱟ
ᱮᱠᱟᱞ ᱮᱠᱟᱞ
ᱚᱞᱚᱜ ᱯᱟᱲᱦᱟᱣ ᱠᱚᱨᱮ ᱠᱚ ᱛᱟᱭᱚᱢᱚᱜ ᱠᱟᱱ ᱛᱟᱵᱚᱱᱟ ᱱᱚᱜ ᱱᱟ ᱧᱤᱫᱟᱹ ᱠᱚ ᱯᱨᱳᱜᱨᱟᱢ ᱦᱩᱭᱩᱜ ᱠᱟᱱᱛᱮ ᱚᱞᱚᱜ ᱯᱟᱲᱦᱟᱣ ᱦᱚᱸᱠᱚ ᱛᱟᱭᱚᱢᱚᱜ ᱠᱟᱱ ᱛᱟᱵᱚᱱᱟ ᱟᱵᱚᱨᱮᱱ ᱜᱤᱫᱟᱹᱨ ᱯᱤᱫᱟᱹᱨ
ᱮᱠᱟᱞ ᱮᱠᱟᱞ ᱚᱱᱟ ᱠᱷᱟᱹᱛᱤᱨ ᱟᱵᱚ ᱪᱮᱛᱟᱱ ᱞᱟᱯᱷᱟᱝ ᱥᱮᱱ ᱵᱟᱵᱚ ᱪᱟᱞᱟᱣ ᱫᱟᱲᱮᱭᱟᱜ ᱠᱟᱱᱟ ᱮᱠᱟᱞ ᱮᱠᱟᱞ ᱱᱤᱛᱚᱜ ᱚᱠᱛᱚ ᱨᱮᱫᱚ ᱟᱵᱚ ᱡᱩᱫᱤ ᱞᱟᱯᱷᱟᱝ ᱥᱮᱱ ᱵᱚᱱ ᱪᱟᱞᱟᱜ ᱫᱟᱲᱮᱭᱟᱜᱼᱟ ᱦᱮᱸᱻ ᱱᱤᱛᱚᱜ ᱫᱚ ᱩᱱᱟᱹᱜ ᱜᱮ ᱟᱵᱚᱣᱟᱜ ᱱᱟᱯᱟᱭ ᱦᱩᱭᱩᱜᱼᱟ
ᱦᱳᱭᱻ ᱦᱳᱭ
ᱮᱠᱟᱞᱼᱮᱠᱟᱞ ᱛᱟᱦᱚᱞᱮ ᱜᱚᱝᱠᱮ
ᱟᱯᱮ ᱥᱮᱱ ᱫᱚ ᱚᱱᱠᱟ ᱟᱨ ᱪᱮᱫ ᱠᱚ ᱚᱱᱠᱟ ᱵᱟᱹᱲᱤᱡ ᱦᱩᱭᱩᱜ ᱠᱟᱱ ᱞᱮᱠᱟᱢ ᱵᱩᱡᱷᱟᱹᱣᱮᱫᱼᱟ
ᱵᱟᱹᱲᱤᱡ ᱫᱚ ᱚᱱᱮ ᱚᱱᱠᱟᱜᱮ ᱜᱤᱫᱟᱹᱨ ᱯᱤᱫᱟᱹᱨ ᱠᱚ ᱵᱟᱠᱚ ᱟᱸᱡᱚᱢᱮᱫᱟ ᱮᱠᱷᱚᱱ ᱵᱟᱦᱨᱮ ᱨᱮᱱ ᱜᱤᱫᱟᱹᱨ ᱠᱩ ᱡᱟᱦᱟᱸ ᱞᱮᱠᱟ ᱵᱚᱱ ᱧᱮᱞ ᱧᱟᱢᱮᱫ ᱠᱚᱣᱟ ᱡᱮ ᱧᱤᱫᱟᱹ ᱯᱨᱳᱜᱨᱟᱢ ᱦᱩᱭᱩᱜ ᱠᱟᱱᱟ ᱜᱤᱫᱟᱹᱨ ᱠᱚ ᱦᱟᱨᱟᱜ ᱧᱚᱜᱚᱜ ᱠᱟᱱᱟ ᱛᱚᱠᱷᱚᱱ ᱫᱚ ᱮᱸ ᱩᱱᱠᱩ ᱠᱚ ᱞᱟᱹᱭ ᱮᱫᱟ ᱯᱨᱳᱜᱨᱟᱢ ᱧᱮᱧᱮᱞ ᱠᱚ ᱦᱮᱞᱟᱜ ᱠᱟᱱᱟ ᱩᱱᱠᱩ ᱠᱚ ᱵᱟᱹᱲᱤᱡ ᱦᱤᱡᱩᱜ ᱠᱟᱱᱟ ᱦᱟᱺᱰᱤ ᱯᱟᱹᱣᱨᱟᱹ ᱧᱩ ᱠᱟᱛᱮ ᱠᱚ ᱚᱲᱟᱜ ᱠᱚ ᱦᱤᱡᱩᱜ ᱠᱟᱱᱟ ᱛᱟᱦᱚᱞᱮ ᱚᱲᱟᱜ ᱠᱚᱨᱮ ᱠᱚ ᱩᱱᱼᱼ ᱠᱟ ᱠᱚ ᱮᱜᱮᱨᱚᱜ ᱮᱜᱮᱨ ᱮᱫᱟ ᱡᱮ ᱦᱮᱸ ᱤᱧ ᱦᱚᱭ ᱦᱮ ᱤᱧ ᱥᱮ ᱚᱲᱟᱜ ᱨᱮᱱ ᱦᱚᱲ ᱠᱚ ᱮᱜᱮᱨᱮᱫ ᱠᱚᱣᱟ,
ᱮᱠᱟᱞ ᱮᱠᱟᱞ ᱜᱚᱢᱠᱮ ᱢᱟ ᱛᱟᱦᱞᱮ ᱜᱚᱢᱠᱮ ᱱᱚᱝᱠᱟ ᱜᱮ ᱨᱚᱯᱚᱲ ᱦᱩᱭᱩᱜᱼᱟ ᱚᱠᱛᱚ ᱠᱚ ᱧᱟᱢ ᱞᱮᱱᱠᱷᱟᱱ ᱟᱨᱦᱚᱸ ᱨᱚᱯᱚᱲ ᱦᱩᱭᱩᱜᱼᱟ
ᱦᱳᱭ ᱦᱳᱭ ᱦᱳᱭ ᱟᱨᱦᱚᱸ ᱢᱚᱡᱽᱛᱮ ᱨᱚᱯᱚᱲ ᱦᱩᱭᱩᱜᱼᱟ ᱾